ᱥᱟᱹᱜᱩᱱ ᱥᱮᱛᱟᱜ
ᱦᱮᱸ ᱥᱟᱹᱜᱩᱱ ᱥᱮᱛᱟᱜ ᱥᱟᱹᱜᱩᱱ ᱥᱮᱛᱟᱜ᱾
ᱦᱮᱸ ᱛᱟᱦᱞᱮ ᱱᱮᱛᱟᱨ ᱫᱚ ᱪᱮᱫ ᱠᱚᱢ ᱪᱤᱠᱟᱹᱭᱮᱫ ᱛᱟᱞᱟᱝ ᱼᱟ ᱱᱤᱛᱚᱜ ᱫᱚ ᱵᱮᱨᱮᱫ ᱠᱟᱛᱮ? ᱞᱟᱹᱭᱮ ᱫᱟᱹᱧ ᱵᱮᱨᱮᱫ ᱠᱟᱛᱮᱫ ᱪᱮᱫ ᱠᱚᱢ ᱪᱤᱠᱟᱹᱭᱮᱫ ᱛᱟᱞᱟᱝᱟ ᱱᱤᱛᱚᱜ ᱫᱚ? ᱦᱮᱞᱳ ᱞᱟᱹᱭ ᱫᱟᱹᱧ ᱵᱮᱨᱮᱫ ᱠᱟᱛᱮ ᱪᱮᱫ ᱠᱚᱢ ᱪᱤᱠᱟᱹᱭᱮᱫᱟ? ᱨᱚᱲ ᱟᱸᱡᱚᱢᱚᱜ ᱠᱟᱱᱟ ᱦᱮᱞᱳ᱾ ᱨᱚᱲᱮᱢ ᱟᱸᱡᱚᱢ ᱧᱟᱢ ᱟᱫᱟ᱾
ᱦᱚ ᱟᱸᱡᱚᱢᱚᱜ ᱠᱟᱱᱟ᱾
ᱦᱚ ᱞᱟᱹᱭᱮ ᱫᱟᱹᱧ ᱛᱟᱦᱞᱮ ᱛᱮᱦᱮᱧ ᱫᱚ ᱛᱤᱨᱮᱢ ᱵᱮᱨᱮᱫ ᱱᱟ ᱟᱨ ᱱᱤᱛᱚᱜ ᱫᱚ ᱪᱮᱫᱮᱢ ᱪᱤᱠᱟᱹᱭᱮᱫᱟ?
ᱚᱻ ᱱᱮᱜᱼᱮ ᱱᱤᱛᱳᱜ ᱛᱮᱜᱮ ᱵᱮᱨᱮᱫ ᱦᱩᱭ ᱠᱟᱱᱟ ᱱᱤᱛᱚᱜ ᱫᱚ ᱱᱚᱼᱚᱭ ᱫᱩᱲᱩᱵ ᱵᱟᱲᱟ ᱦᱩᱭ ᱠᱟᱱᱟ ᱚᱸ ᱫᱟᱹᱛᱟᱹᱱᱤ ᱵᱟᱲᱟᱜ ᱞᱟᱹᱜᱤᱫ ᱛᱮ
ᱚ ᱤᱧᱦᱚᱸ ᱚᱝᱠᱟ ᱜᱮ ᱠᱷᱟᱱᱮᱜ ᱠᱷᱚᱱ ᱞᱦᱟ ᱵᱮᱨᱮᱫ ᱠᱟᱛᱮᱜ ᱱᱤᱛᱚᱜ ᱫᱚ ᱦᱟᱱᱮ ᱵᱟᱸᱫᱷᱽ ᱥᱮᱫ ᱤᱧ ᱦᱮᱡᱟ ᱠᱟᱱᱟ᱾ ᱛᱟᱞᱮ ᱛᱚᱞᱟ ᱵᱟᱲᱜᱮ ᱛᱚᱞᱟ ᱵᱟᱲᱜᱮ ᱠᱟᱹᱴᱤᱡ ᱤᱧ ᱧᱮᱞ ᱵᱟᱲᱟᱭᱫᱟ᱾
ᱚ ᱦᱚᱸ ᱚᱱᱠᱟ ᱨᱚᱦᱚᱭ ᱠᱚ ᱜᱟᱱᱚᱜ ᱠᱟᱱᱟ ᱥᱮ ᱟᱹᱣᱨᱤᱜᱼᱟ᱾
ᱵᱟᱝ ᱦᱟᱜ ᱮᱸ ᱩᱱ ᱠᱤᱪᱷᱩ ᱫᱤᱱ ᱞᱟᱦᱟ ᱫᱚ ᱫᱚᱢᱮ ᱥᱤᱛᱩᱝ ᱮᱫ ᱛᱟᱸᱦᱮᱱᱮ ᱠᱤᱱᱛᱩ ᱦᱚᱞᱟ ᱫᱚ ᱥᱚᱨᱟᱫᱤᱱᱮ ᱫᱟᱜ ᱠᱮᱫᱟ᱾ ᱚᱸ ᱛᱟᱨᱯᱚᱨᱮ ᱫᱟᱜ ᱫᱚ ᱟᱣᱨᱤ ᱦᱩᱭᱩᱜᱼᱟ᱾ ᱟᱨ ᱛᱚᱞᱟ ᱠᱚᱦᱚᱸ ᱴᱷᱤᱠ ᱟᱹᱣᱨᱤ ᱢᱟᱸᱨᱟᱝ ᱚᱼᱟ ᱠᱤᱪᱷᱩ ᱫᱤᱱ ᱯᱚᱨ ᱨᱚᱚᱭ ᱦᱩᱭᱩᱜᱼᱟ ᱦᱟᱸ᱾
ᱚ ᱦᱸ ᱦᱚᱭ
ᱦᱮᱸ ᱟᱯᱮ ᱥᱮᱫ ᱫᱚ ᱚᱠᱟᱮᱠᱟ ᱦᱩᱭ ᱟ ᱠᱟᱱᱟ ᱥᱮ ᱵᱟᱝ?
ᱟᱞᱮ ᱥᱮᱫ ᱦᱚᱸ ᱚᱱᱠᱟ ᱫᱚ ᱟᱹᱣᱨᱤ ᱦᱩᱭ ᱥᱟᱹᱛᱟᱹᱜᱼᱟ ᱦᱟᱸ ᱟᱨ ᱱᱚᱜᱼᱚᱭ ᱦᱟᱸᱜ ᱢᱤᱫ ᱦᱟᱯᱼᱼ ᱦᱟᱯᱛᱟ ᱜᱟᱱ ᱢᱤᱫ ᱦᱟᱯᱛᱟ ᱜᱟᱱ ᱚᱠᱛᱚ ᱞᱟᱜᱟᱜᱼᱟ, ᱛᱟᱨᱯᱚᱨᱮ ᱚᱱᱠᱟ ᱦᱚᱸᱛᱚ ᱵᱟᱭ ᱫᱟᱜ ᱠᱟᱜᱼᱟ᱾
ᱦᱚᱞᱟ ᱢᱟᱦᱫᱷᱮ ᱨᱮ ᱫᱟᱜ ᱠᱮᱜᱼᱟ ᱚᱱᱟ ᱦᱚᱸ ᱚᱨ ᱪᱟᱵᱟ ᱜᱚᱫ ᱠᱮᱜᱼᱟ ᱦᱟᱸ ᱟᱫᱚ ᱡᱩᱫᱤ ᱛᱮᱦᱮᱧᱼᱼ ᱜᱟᱯᱟ ᱟᱨᱚ ᱫᱟᱜ ᱤᱫᱤᱭᱟᱭ ᱟᱭ ᱮᱱᱠᱷᱟᱱ ᱫᱚ ᱦᱟᱸᱜ ᱜᱟᱱᱚᱜ ᱜᱮᱭᱟ᱾
ᱚ ᱟᱪᱪᱷᱟ ᱟᱪᱪᱷᱟ᱾ ᱛᱟᱦᱞᱮ ᱠᱷᱟᱱ ᱫᱚ ᱥᱤ ᱵᱟᱲᱟ ᱠᱚᱫᱚ ᱪᱮᱫ ᱰᱟᱹᱝᱨᱤ ᱠᱟᱲᱟ ᱛᱮ ᱥᱤ ᱦᱩᱭᱩᱭ ᱠᱟᱱᱟ ᱥᱮ ᱜᱟᱹᱰᱤ ᱠᱚ? ᱥᱮ ᱥᱤᱭ ᱦᱩᱭ ᱠᱟᱱᱟ ᱥᱤ ᱠᱚ
ᱟᱞᱮ ᱱᱚᱛᱮ ᱫᱚᱼᱼ
ᱢᱟᱱᱮ ᱡᱟᱦᱟᱸᱭ ᱫᱚ ᱚᱱᱠᱟ ᱨᱮᱜᱮᱡ ᱚᱲᱟᱜ ᱠᱚᱨᱮ ᱤᱭᱟᱹ ᱡᱟᱦᱟᱸᱭ ᱱᱤᱡᱮᱨᱮᱱ ᱰᱟᱝᱨᱟ ᱠᱚ ᱦᱮᱱᱟᱜ ᱠᱚᱣᱟ ᱚᱱᱟ ᱰᱟᱝᱨᱟ ᱠᱚᱼᱼ ᱛᱮ ᱠᱚ ᱥᱤᱭᱩᱜ ᱠᱟᱱᱟ᱾
ᱚ᱾ ᱟᱪᱪᱷᱟ᱾ ᱟᱨ ᱛᱟᱦᱞᱮ ᱦᱳᱲᱳ ᱠᱚᱫᱚ ᱛᱤᱱᱟᱹᱜ ᱴᱟ ᱯᱮ ᱨᱚᱦᱚᱭᱟ? ᱡᱟᱹᱥᱛᱤ ᱥᱮ ᱠᱚᱢ ᱛᱷᱚᱞᱟᱝ ᱜᱮ ᱪᱮᱫ ᱞᱮᱠᱟ? ᱨᱚᱲ ᱟᱸᱡᱚᱢᱚᱜ ᱠᱟᱱᱟ? ᱦᱮᱞᱳ᱾ ᱦᱮᱞᱳ? ᱤᱧ ᱦᱩᱱᱟᱹᱝ ᱟᱢᱟᱜ ᱨᱚᱲ ᱵᱟᱹᱧ ᱟᱸᱡᱚᱢ ᱧᱟᱢ ᱫᱟ ᱡᱟᱦᱟᱸ ᱪᱮᱫ᱾